ᱦᱮᱸᱚᱢᱚᱜ ᱠᱟᱱᱟ?
ᱦᱮᱸ ᱜᱚᱢᱠᱮ ᱟᱡᱚᱢ ᱧᱟᱢᱚᱜ ᱠᱟᱱᱟ ᱤᱧᱟᱹᱜ ᱨᱚᱲ?
ᱦᱮᱞᱳ᱾ ᱦᱮᱸ ᱜᱚᱢᱠᱮ ᱤᱧᱫᱩᱧ ᱟᱸᱡᱚᱢ ᱧᱟᱢ ᱮᱫᱟ, ᱟᱢ ᱤᱧᱟᱹᱜ ᱨᱚᱲᱮᱢ ᱟᱸᱡᱚᱢ ᱧᱟᱢ ᱮᱫᱟ ᱥᱮ ᱵᱟᱝᱟ? ᱦᱮᱸ ᱛᱚ ᱜᱟᱢᱠᱮ ᱱᱟᱯᱟᱭ ᱠᱚᱲᱟ ᱜᱮ? ᱠᱟᱹᱴᱤᱡ ᱛᱟᱨᱟ ᱱᱮᱴᱳᱣᱟᱨᱠ ᱯᱨᱚᱵᱮᱞᱮᱢ ᱦᱩᱭᱩᱜ ᱛᱟᱞᱟᱝᱼᱟᱞᱟᱝᱟᱜ ᱚ ᱠᱚᱭᱭᱟᱜ ᱪᱚᱝ ᱜᱚᱢᱚᱱᱮᱫ ᱠᱟᱱᱟᱸᱜ᱾
ᱟᱪᱪᱷᱟ ᱮᱸ ᱛᱟᱦᱚᱞᱮ
ᱦᱳᱭ
ᱪᱮᱫ ᱠᱚᱢ ᱪᱤᱠᱟᱹᱭᱮᱫᱟ ᱛᱟᱦᱚᱞᱮ?
ᱱᱚᱣᱟ ᱪᱮᱫ ᱦᱚᱸ ᱵᱟᱝᱟ ᱫᱩᱲᱩᱵ ᱦᱩᱭ ᱟᱠᱟᱱᱟ ᱱᱤᱛᱚᱜ ᱱᱚᱣᱟ ᱞᱚᱞᱚ ᱠᱟᱱᱟ ᱛᱚ ᱠᱟᱹᱴᱤᱡ᱾
ᱟᱪ
ᱵᱟᱦᱨᱮ ᱥᱮᱱ ᱨᱮᱜᱮ ᱫᱩᱲᱩᱵ ᱦᱩᱭ ᱟᱠᱟᱱᱟ, ᱦᱮᱸ ᱡᱚᱢ ᱵᱟᱲᱟ ᱠᱚᱫᱚ ᱦᱩᱭ ᱟᱠᱟᱱᱟ᱾ ᱟᱨ ᱟᱢ ᱫᱚ?
ᱮᱸ ᱤᱧᱦᱚᱧ ᱡᱚᱢ ᱟᱠᱟᱫᱟ᱾ ᱟᱫᱚ ᱠᱷᱟᱡ
ᱦᱮᱸ ᱜᱚᱢᱠᱮ ᱞᱟᱹᱭ ᱢᱮ?
ᱦᱮᱸ ᱞᱟᱹᱭᱫᱟᱹᱧ ᱤᱭᱟᱹ ᱦᱚᱜᱼᱚᱭ ᱟᱵᱚ ᱢᱟ ᱱᱮᱛᱟᱨ ᱦᱚᱜᱚᱭ ᱵᱚᱱ ᱚᱞᱚᱜ ᱠᱟᱱᱟ ᱵᱚᱱ᱾ ᱛᱟᱦᱚᱞᱮ ᱟᱵᱚ ᱦᱚᱸᱜᱼᱚᱭ ᱚᱞᱚᱜ ᱛᱟᱞᱟᱨᱮ ᱟᱵᱚᱣᱟᱜ ᱦᱚᱜᱼ ᱱᱟ ᱚᱞᱚᱜ ᱥᱮ ᱤᱭᱟᱹ ᱟᱵᱚ ᱪᱮᱛᱟᱱ ᱨᱮ ᱪᱮᱫ ᱞᱮᱠᱟ ᱮᱴᱠᱮᱴᱚᱬᱮ ᱥᱮ ᱡᱟᱦᱱᱟᱜ ᱚᱱᱠᱟ ᱵᱟᱝ ᱦᱩᱭᱩᱜ ᱠᱟᱱᱟ?
ᱢᱟᱱᱮ ᱟᱵᱚ ᱵᱚᱞᱛᱮ ᱟᱵᱚ ᱥᱟᱱᱛᱟᱲ ᱠᱚᱣᱟᱜ ᱚᱞᱚᱜ ᱯᱟᱲᱦᱟᱜ ᱨᱮ ᱵᱟᱝ?
ᱦᱮᱸ ᱟᱵᱚ ᱥᱟᱱᱛᱟᱲ ᱠᱚᱣᱟᱜ ᱦᱚᱸ ᱟᱨ ᱵᱟᱠᱷᱟᱱ ᱱᱚᱝᱠᱟ ᱚᱞᱚᱜ ᱯᱟᱲᱦᱟᱣ ᱤᱫᱤ ᱠᱟᱛᱮᱫ ᱜᱮ ᱟᱨᱠᱤ᱾
ᱱᱤᱛ ᱡᱩᱫᱤ ᱚᱞᱚᱜ ᱯᱟᱲᱦᱟᱣ ᱨᱮᱱᱟᱜ ᱠᱟᱛᱷᱟ ᱡᱚᱫᱤ ᱤᱧ ᱢᱮᱱᱟ ᱡᱮ ᱟᱵᱚ ᱠᱚᱣᱟᱜ ᱦᱚᱸ ᱢᱟᱱᱮ ᱟᱹᱰᱤ ᱵᱚᱱ ᱛᱟᱭᱚᱢ ᱜᱮᱭᱟ ᱟᱵᱚ ᱥᱟᱱᱛᱟᱲ ᱠᱚᱫᱚᱦᱟᱸ ᱮᱴᱟᱜ ᱠᱚ ᱠᱷᱚᱱ ᱫᱚ ᱾ ᱠᱟᱨᱚᱱ ᱦᱤᱥᱟᱹᱵ ᱢᱚᱛᱚ ᱧᱮᱞ ᱞᱮᱠᱷᱟᱱ ᱜᱚᱢᱠᱮ ᱟᱢ ᱡᱩᱚᱫᱤ ᱟᱢᱜᱮᱧ ᱠᱩᱞᱤ ᱞᱮᱢ ᱠᱷᱟᱱ ᱟᱢ ᱟᱯᱮ ᱵᱚᱝᱥᱚ ᱨᱮᱫᱚ ᱟᱢ ᱫᱚ ᱛᱤᱱᱟᱹᱜ ᱱᱟᱢᱵᱟᱨ ᱠᱟᱱᱟᱢ ᱡᱟᱦᱟᱸᱭ ᱯᱟᱲᱦᱟᱜ ᱠᱟᱱᱟ? ᱟᱢ ᱟᱢ ᱵᱟᱵᱟ ᱠᱤ ᱟᱢ ᱫᱟᱫᱩ ᱩᱸᱠᱚ ᱢᱚᱫᱽᱫᱷᱮᱨᱮ᱾
ᱩᱱᱠᱩ ᱢᱚᱫᱽᱫᱷᱮᱨᱮ ᱤᱧ ᱫᱚ ᱦᱩᱭᱩᱜ ᱠᱟᱹᱤᱧ ᱠᱷᱟᱱ ᱵᱟᱨ ᱵᱟᱨ ᱱᱚᱢᱵᱚᱨ ᱨᱮ ᱟᱨᱠᱤ᱾ ᱯᱳᱭᱞᱳ ᱨᱮ ᱠᱷᱟᱱ ᱵᱟᱵᱟ ᱢᱮᱱᱟᱭᱟ ᱵᱟᱵᱟ ᱚᱱᱠᱟᱜᱮ ᱚᱞᱚᱜ ᱯᱟᱲᱦᱟᱣ ᱟᱠᱟᱱᱟᱭ᱾ ᱩᱱᱤ ᱦᱚᱸ ᱵᱮᱥᱜᱮ ᱚᱞᱚᱜ ᱯᱟᱲᱦᱟᱣ ᱟᱠᱟᱱᱟᱭ ᱛᱟᱯᱚᱨᱮ ᱠᱷᱟᱱ
ᱦᱩᱸ
ᱤᱧ ᱢᱤᱱᱟᱹᱧᱟ ᱚᱞᱚᱜ ᱯᱟᱲᱦᱟᱣ ᱨᱮ ᱟᱫᱚ ᱚᱱᱠᱟ ᱜᱮ ᱮᱸᱴᱠᱮᱴᱚᱬᱮ ᱫᱚ ᱛᱟᱦᱮᱸ ᱠᱟᱱᱟ ᱚᱱᱠᱟ ᱮᱸᱴᱠᱮᱴᱚᱬᱮ ᱠᱷᱚᱱᱜᱮ ᱟᱫᱚ ᱦᱚᱜ-ᱚᱭ ᱱᱤᱛ ᱫᱷᱟᱹᱵᱤᱡ ᱛᱮᱫᱚ ᱤᱧ ᱦᱚᱸ ᱚᱞᱚᱜ ᱯᱟᱲᱦᱟᱣ ᱫᱚ ᱟᱹᱰᱤ ᱰᱷᱮᱨ ᱜᱤᱧ ᱪᱮᱫ ᱟᱠᱟᱫ ᱜᱮᱭᱟᱹ᱾ ᱟᱨ ᱟᱨ ᱦᱮᱸ
ᱤᱧ ᱱᱚᱣᱟᱜᱤᱧ ᱞᱟᱹᱭ ᱮᱫᱟ ᱡᱮ ᱢᱟᱱᱮ ᱦᱤᱥᱟᱹᱵ ᱢᱚᱛᱚ ᱟᱢᱫᱚ ᱢᱟᱱᱮ ᱵᱚᱝᱥᱚ ᱨᱤᱱᱤᱡ ᱫᱩ ᱱᱟᱢᱵᱟᱨ ᱠᱟᱱᱟᱢ ᱡᱟᱦᱟᱸᱭ ᱫᱚ ᱚᱞᱚᱜ ᱯᱟᱲᱦᱟᱜ ᱪᱮᱫ ᱟᱠᱟᱫᱟ ᱵᱟᱝᱥᱮ?
ᱦᱳᱭ
ᱦᱳᱭ ᱛᱚ ᱚᱱᱠᱟᱜᱮ ᱤᱧᱟᱹᱜ ᱦᱚᱸ ᱞᱟᱹᱭ ᱞᱮᱠᱷᱟᱱ ᱤᱧ ᱵᱟᱵᱟ ᱛᱟᱨᱯᱚᱨᱮ ᱤᱧ ᱜᱮ ᱠᱟᱨᱚᱱ ᱤᱧ ᱫᱟᱹᱩ ᱛᱟᱠᱚ ᱥᱮ ᱩᱱᱠᱩ ᱞᱟᱦᱟ ᱠᱷᱚᱱ ᱚᱞᱚᱜ ᱯᱟᱲᱦᱟᱜ ᱫᱚ ᱵᱟᱠᱚ ᱵᱟᱰᱟᱭᱟ᱾ ᱛᱚ ᱟᱵᱚ ᱡᱟᱦᱟᱸᱭ ᱥᱟᱱᱛᱟᱲ ᱠᱚ ᱢᱮᱱᱟᱜ ᱵᱚᱱᱟ ᱥᱮ ᱚᱞᱚᱜ ᱯᱟᱲᱦᱟᱜ ᱥᱮᱫ ᱫᱚ ᱱᱚᱝᱠᱟᱱ ᱜᱮᱭᱟᱵᱚᱱ ᱵᱮᱥᱤᱨ ᱵᱷᱟᱜᱽ ᱜᱮ ᱟᱡ ᱟᱵᱚ ᱫᱚ ᱢᱟᱱᱮ ᱡᱮᱱᱟᱨᱮᱥᱚᱱ ᱫᱚ ᱫᱩ ᱱᱟᱢᱵᱟᱨ ᱡᱮᱱᱟᱨᱮᱥᱚᱱ ᱠᱟᱱ ᱛᱟᱵᱚᱱᱟ ᱡᱟᱦᱟᱸᱭ ᱫᱚ ᱯᱟᱲᱦᱟᱜ ᱠᱚ ᱪᱮᱫ ᱟᱠᱟᱫᱟ ᱾ ᱟᱨ ᱠᱷᱩᱵ ᱠᱚᱢ ᱢᱮᱱᱟᱜ ᱟᱠᱟ ᱠᱟ ᱡᱟᱦᱟᱸᱭ ᱨᱮᱱ ᱫᱚ ᱟᱡ ᱫᱟᱫᱩ ᱛᱟ ᱠᱚ ᱯᱟᱲᱦᱟᱣ ᱟᱠᱟᱱᱟ ᱠᱷᱩᱵ ᱠᱚᱢ᱾
ᱦᱳᱭ ᱟᱫ ᱦᱚᱸ ᱞᱟᱹᱭ ᱢᱮ?
ᱱᱮᱛᱟᱨ ᱦᱚᱸ ᱠᱤᱪᱷᱩ ᱫᱚ ᱢᱮᱱᱟᱜ ᱠᱚᱣᱟ ᱡᱟᱦᱟᱸᱭ ᱫᱚ ᱱᱤᱛᱚᱜ ᱦᱚᱭᱛᱳ ᱯᱨᱚᱛᱷᱚᱢ ᱠᱚ ᱯᱟᱲᱦᱟᱜ ᱠᱟᱱᱟ ᱟᱡ ᱵᱟᱵᱟ ᱦᱚᱭᱛᱳ ᱵᱟᱭ ᱯᱟᱲᱦᱟᱣ ᱠᱟᱱᱟᱹ᱾
ᱦᱳᱭ
ᱚᱱᱠᱟᱱ ᱜᱤᱫᱽᱨᱟᱹ ᱦᱚᱸ ᱢᱮᱱᱟᱜ ᱠᱚᱜᱮᱭᱟ ᱟᱫᱚ ᱩᱱᱠ ᱨᱮᱱ ᱡᱟᱦᱟᱸᱭ ᱚᱞᱚᱜ ᱯᱟᱲᱦᱟᱣ ᱛᱮ ᱤᱱᱟᱹᱜ ᱠᱚ ᱛᱟᱭᱚᱢ ᱜᱮᱭᱟ ᱵᱚᱝᱥᱚᱜᱚᱛᱚ ᱫᱤᱠ ᱛᱷᱮᱠᱮ ᱩᱱᱤ ᱠᱤ ᱟᱨ ᱚᱞᱚᱜ ᱯᱟᱲᱦᱟᱣ ᱨᱮ ᱫᱚ ᱤᱱᱟᱜ ᱠᱤᱪᱷᱩ ᱵᱟᱲᱟᱭ᱾ ᱤᱧᱹᱟᱜ ᱱᱚᱞᱮᱡᱽ ᱢᱮᱱᱟᱜ ᱛᱟᱭᱟ ᱡᱮ ᱚᱞᱚᱜ ᱯᱟᱲᱦᱟᱣ ᱨᱮᱱᱟᱜ ᱛᱤᱱᱟᱹᱜ ᱞᱟᱹᱠᱛᱤ ᱢᱮᱱᱟᱜᱼᱟ ᱥᱚᱢᱟᱡᱽ ᱨᱮ᱾ ᱡᱮᱨᱚᱠᱚᱢ ᱟᱢ ᱱᱤᱛᱚᱜ ᱫᱚᱢ ᱵᱩᱡᱷᱟᱹᱣ ᱟᱠᱟᱫᱟ ᱟᱢ ᱚᱞᱚᱜ ᱯᱟᱲᱦᱟᱜ ᱨᱮᱱᱟᱜ ᱡᱮᱦᱮᱛᱩ᱾ ᱟᱢᱵᱟᱣᱟ ᱢᱟᱱᱮ ᱟᱢ ᱵᱟᱵᱟᱭ ᱯᱟᱲᱦᱟᱣ ᱞᱮᱱᱛᱮ ᱩᱱᱤᱭ ᱵᱩᱡᱷᱟᱹᱣ ᱠᱟᱫᱟ ᱚᱞᱚᱜ ᱯᱟᱲᱦᱟᱣ ᱨᱮᱱᱟᱜ ᱡᱟᱦᱟᱸ ᱦᱟᱢᱟᱞ ᱴᱟᱜ᱾ ᱛᱚ ᱩᱱᱤ ᱪᱮᱫ ᱠᱟᱜ ᱢᱮ ᱟᱢ ᱩᱱᱤ ᱠᱷᱚᱱ ᱠᱟᱹᱴᱤᱡ ᱡᱟᱹᱥᱛᱤᱢ ᱥᱮᱬᱟ ᱟᱠᱟᱫᱟ᱾ ᱱᱤᱛᱚᱜ ᱟᱢ ᱡᱚᱠᱷᱚᱱ ᱟᱢᱤᱡ ᱦᱟᱯᱮᱱ ᱨᱮᱱ ᱟᱢᱤᱡ ᱜᱤᱫᱽᱨᱟᱹ ᱦᱩᱭᱩᱜᱼᱟ ᱛᱚᱠᱷᱚᱱ ᱟᱨᱚ ᱡᱟᱹᱥᱛᱤᱢ ᱯᱟᱲᱦᱟᱣ ᱮᱭᱟ ᱠᱟᱨᱚᱱ ᱟᱢ ᱫᱚᱢ ᱵᱟᱲᱟᱭ ᱜᱮᱭᱟ ᱯᱟᱲᱦᱟᱜ ᱨᱮᱱᱟᱜ ᱛᱤᱱᱟᱹᱜ ᱞᱟᱹᱠᱛᱤᱜ ᱱᱚᱣᱟ ᱥᱚᱢᱟᱡᱽ ᱨᱮ
ᱦᱳᱭ
ᱦᱮᱸ ᱟᱫᱚ ᱡᱟᱦᱟᱸᱭ ᱠᱚᱨᱮᱱ ᱫᱚ ᱦᱚᱲᱫᱚ ᱱᱤᱛᱚᱜ ᱦᱮᱸ ᱜᱚᱢᱠᱮ ᱞᱟᱹᱭ ᱢᱮ ᱟᱢ ᱪᱮᱫ ᱮᱢ ᱞᱟᱹᱭᱮᱫ ᱛᱟᱦᱮᱸᱫ
ᱦᱳᱭ ᱚᱱᱟᱜᱮ ᱟᱹᱰᱤ ᱱᱟᱯᱟᱭ ᱠᱟᱛᱷᱟᱢ ᱞᱟᱹᱭᱮᱫᱟ ᱚᱞᱚᱜ ᱯᱟᱲᱦᱟᱜ ᱱᱤᱭᱟᱹ ᱠᱟᱛᱷᱟ ᱤᱧ ᱦᱚᱸ ᱟᱢᱟᱜ ᱠᱟᱛᱷᱟ ᱟᱸᱡᱚᱢ ᱠᱟᱛᱮᱜ ᱥᱟᱹᱨᱤᱜᱮ ᱟᱹᱰᱤ ᱵᱷᱟᱹᱜᱤᱧ ᱵᱩᱡᱷᱟᱹᱣ ᱠᱮᱫᱟ ᱚᱞᱚᱜ ᱯᱟᱲᱦᱟᱣ ᱪᱮᱫ ᱫᱚ ᱟᱵᱚᱣᱟᱜ ᱢᱟᱹᱱᱢᱤ ᱡᱤᱭᱚᱱ ᱨᱮ ᱢᱤᱫᱴᱟᱝ ᱟᱹᱰᱤ ᱜᱮ ᱞᱟᱹᱠᱛᱤ ᱞᱟᱹᱠᱛᱤ ᱠᱟᱱᱟ ᱚᱞᱚᱜ ᱯᱟᱲᱦᱟᱣ ᱡᱩᱫᱤ ᱵᱟᱢ ᱥᱮᱬᱟᱭᱟ ᱛᱟᱦᱚᱞᱮ ᱚᱱᱟ ᱚᱠᱟ ᱠᱚ ᱡᱟᱦᱟᱸ ᱠᱚ ᱢᱮᱱ ᱟᱠᱟᱫ ᱢᱮᱸᱫ ᱛᱟᱦᱮᱱ ᱛᱩᱞᱩᱡ ᱮᱢ ᱠᱟᱲᱟᱜᱼᱟ ᱡᱟᱦᱟᱸ ᱠᱚ ᱠᱟᱛᱷᱟ ᱠᱟᱛᱷᱟ ᱨᱮ ᱡᱟᱦᱟᱸ ᱢᱮᱱᱟᱜ ᱛᱟᱵᱚᱱᱟ ᱛᱟᱦᱚᱞᱮ ᱱᱚᱜᱚᱭ ᱟᱵᱚ ᱡᱩᱫᱤ ᱵᱟᱵᱚᱱ ᱪᱮᱫᱟ ᱛᱟᱦᱚᱞᱮ ᱟᱹᱰᱤ ᱱᱚᱣᱟ ᱫᱚ ᱮᱴᱠᱮᱴᱚᱬᱮ ᱨᱮᱵᱚᱱ ᱯᱟᱲᱟᱜᱼᱟ ᱱᱚᱜᱼᱚᱭ ᱡᱮ ᱞᱟᱹᱭ ᱦᱚᱪᱚ ᱠᱮᱫᱼᱟ ᱱᱚᱜᱼᱚᱭ ᱵᱟᱵᱟ ᱛᱟᱠᱚ ᱠᱚ ᱛᱟᱦᱮᱸ ᱠᱟᱱᱟ ᱩᱱᱠᱩ ᱡᱮᱱᱟᱨᱮᱥᱚᱱ ᱨᱮᱫᱚ ᱩᱱᱟᱹᱜ ᱵᱟᱝ ᱦᱩᱭ ᱟᱠᱟᱱᱟ ᱚᱞᱚᱜ ᱯᱟᱲᱦᱟᱣ ᱟᱵᱚ ᱵᱚᱱ ᱪᱮᱫ ᱮᱫᱟ ᱟᱵᱚᱣᱟᱜ ᱱᱚᱣᱟ ᱫᱟᱲᱮ ᱡᱮᱢᱚᱱ ᱛᱟᱦᱮᱸᱱ ᱛᱟᱵᱚᱱ ᱢᱟ ᱡᱮ ᱦᱟᱯᱮᱱ ᱫᱤᱱᱨᱮ ᱟᱵᱚᱨᱮᱱ ᱦᱚᱯ ᱚᱱ ᱠᱚ ᱥᱮ ᱜᱤᱫᱽᱨᱟᱹ ᱯᱤᱫᱽᱨᱟᱹ ᱟᱵᱚ ᱟᱹᱰᱤ ᱤᱭᱟᱹ ᱠᱟᱛᱮᱫ ᱩᱱᱠᱩ ᱠᱩᱨᱩᱢᱩᱴᱩ ᱠᱟᱛᱮᱫ ᱟᱹᱰᱤ ᱤᱭᱟᱹ ᱠᱟᱛᱮ ᱫᱩᱠ ᱦᱟᱨᱠᱮᱛ ᱥᱟᱦᱟ ᱠᱟᱛᱮᱜ ᱩᱱᱠᱩ ᱟᱵᱚ ᱵᱚᱱ ᱵᱷᱟᱜᱤ ᱰᱟᱦᱟᱨ ᱛᱮᱵᱚᱱ ᱵᱷᱟᱹᱜᱤ ᱰᱟᱦᱟᱨ ᱛᱮ ᱤᱫᱤ ᱨᱮᱱᱟᱜ ᱟᱵᱚ ᱵᱚᱱ ᱨᱤᱠᱟᱹᱭᱟ ᱤᱧ ᱦᱚᱸ ᱱᱚᱣᱟ ᱟᱥᱟ ᱫᱚ ᱟᱹᱰᱤ ᱡᱳᱨ ᱤᱧ ᱫᱚᱦᱚᱭ ᱮᱫᱟ ᱟᱵᱚ ᱥᱟᱱᱟᱢ ᱠᱚᱴᱷᱮᱱ ᱜᱮ
ᱮᱠᱫᱚᱢ ᱢᱟᱱᱮ ᱦᱚᱭ ᱛᱚ ᱡᱟᱦᱟᱸ ᱠᱚ ᱨᱮ ᱫᱚ ᱟᱵᱚ ᱵᱚᱱ ᱠᱚᱢ ᱵᱚᱱ ᱥᱮᱬᱟ ᱟᱠᱟᱫᱟ ᱥᱮᱵᱚᱱ ᱵᱟᱹᱜᱤ ᱦᱚᱴᱚ ᱠᱟᱜ-ᱟ ᱡᱟᱦᱟᱸ ᱫᱚ ᱦᱚᱭᱛᱚ ᱵᱟᱵᱚᱱ ᱫᱟᱲᱮ ᱠᱟᱜ-ᱟ ᱡᱟᱦᱟᱸ ᱠᱟᱨᱚᱱ ᱛᱮ ᱟᱫᱚ ᱟᱵᱚᱨᱮᱱ ᱜᱤᱫᱽᱨᱟᱹ ᱠᱚ ᱥᱟᱞᱟᱜ ᱫᱚ ᱚᱱᱟ ᱵᱷᱩᱞ ᱫᱚ ᱵᱟᱝ ᱦᱩᱭᱩᱜ-ᱟ ᱟᱵᱚ ᱫᱚ ᱯᱩᱨᱟᱹ ᱵᱚᱱ ᱵᱟᱲᱟᱭ ᱟᱠᱟᱫᱟ ᱡᱮ ᱴᱷᱤᱠ ᱚᱠᱟᱞ ᱞᱮᱠᱟᱛᱮ ᱯᱟᱲᱦᱟᱣ ᱦᱩᱭᱩᱜ-ᱟ ᱦᱟᱸᱜ ᱛᱚᱵᱮ ᱠᱷᱟᱱ ᱫᱚ ᱢᱤᱫᱮᱱ ᱜᱤᱫᱽᱨᱟᱹ ᱵᱷᱟᱹᱜᱮ ᱯᱟᱲᱦᱟᱜ ᱮ ᱧᱟᱢᱟ
ᱦᱳᱭ ᱟᱵᱚ ᱫᱚ ᱱᱚᱣᱟ ᱢᱚᱱᱮ ᱨᱮ ᱫᱚᱦᱚᱭ ᱦᱩᱭᱩᱜ ᱛᱟᱵᱚᱱᱟ ᱦᱚᱜᱚᱭ ᱟᱵᱚ ᱮ ᱛᱟᱲᱟᱢ ᱰᱟᱦᱟᱨ ᱨᱮ ᱡᱟᱦᱟᱸ ᱨᱮ ᱵᱚᱱ ᱛᱚᱦᱚᱫ ᱟᱠᱟᱱᱟ ᱥᱮ ᱡᱟᱦᱟᱸ ᱨᱮ ᱚᱱᱠᱟ ᱮᱸᱴᱠᱮᱴᱚᱬᱮ ᱵᱚᱱ ᱚᱱᱠᱟ ᱵᱚᱱ ᱧᱮᱞ ᱥᱤᱨᱡᱟᱹᱣ ᱟᱠᱟᱱᱟ ᱥᱮ ᱤᱭᱟᱹ ᱟᱠᱟᱱᱟ ᱧᱮᱞ ᱥᱟᱦᱟ ᱤᱫᱤᱭ ᱮᱫᱟᱵᱚᱱ ᱟᱵᱚ ᱛᱚ ᱱᱚᱣᱟ ᱠᱚ ᱮ ᱤᱫᱤ ᱠᱟᱛᱮᱫ ᱟᱵᱚ ᱱᱚᱣᱟ ᱠᱚ ᱤᱫᱤ ᱠᱟᱛᱮᱫ ᱩᱱᱠᱩ ᱫᱚ ᱟᱵᱚ ᱵᱷᱟᱜᱤ ᱞᱮᱠᱟ ᱤᱭᱟᱹ ᱠᱚ ᱦᱩᱭᱩᱜ ᱛᱟᱵᱚᱱᱟ ᱥᱮ ᱵᱟᱠᱷᱟᱱ ᱫᱚ ᱦᱮᱸ ᱦᱚᱨ ᱫᱤᱥᱟᱹ ᱵᱚᱱ ᱩᱫᱩᱜ ᱟᱠᱚ ᱢᱟ ᱵᱟᱠᱷ ᱵᱟᱠᱷᱟᱡ ᱫᱚ ᱟᱵᱚ ᱦᱚᱸ ᱱᱚᱝᱠᱟ ᱠᱚ ᱥᱟᱞᱟ ᱜᱚᱴᱟ ᱵᱚᱱᱟ ᱡᱮ ᱵᱟᱵᱟᱭ ᱵᱟᱵᱟᱭ ᱯᱟᱲᱦᱟᱣ ᱮᱱᱟᱭ ᱦᱚᱯᱚᱱ ᱫᱚ ᱱᱚᱜᱚ ᱱᱚᱝᱠᱟ ᱤᱭᱟᱹᱭᱱᱟᱭ ᱚᱞᱚᱜ ᱯᱟᱲᱦᱟᱜ ᱵᱟᱭ ᱥᱮᱬᱟ ᱞᱟᱜ-ᱟ ᱛᱟᱦᱚᱞᱮ ᱟᱵᱚ ᱱᱚᱣᱟ ᱫᱚ ᱟᱵᱚᱣᱟᱜ ᱟᱹᱰᱤ ᱢᱟᱨᱟᱝ ᱱᱚᱣᱟ ᱫᱚ ᱠᱟᱹᱭ ᱞᱮᱠᱟ ᱠᱟᱱ ᱛᱟᱵᱚᱱᱟ ᱟᱵᱚ ᱵᱟᱲᱟᱭ ᱛᱩᱞᱩᱡ ᱟᱵᱚ ᱟᱵᱚ ᱟᱵᱚ ᱨᱮᱱ ᱦᱚᱯᱚᱱ ᱪᱮᱛᱟᱱ ᱨᱮ ᱟᱵᱚ ᱢᱤᱫᱴᱟᱝ ᱥᱚᱢᱚᱭ ᱥᱮ ᱩᱱᱠᱩ ᱫᱤᱥᱟᱹ ᱦᱩᱫᱤᱥ ᱚᱱᱟ ᱡᱩᱫᱤ ᱵᱟᱵᱚᱱ ᱩᱫᱩᱜ ᱟᱠᱚᱣᱟ ᱟᱵᱚ ᱫᱚ ᱱᱚᱣᱟ ᱫᱚ ᱥᱟᱹᱨᱤ ᱜᱮ ᱦᱟᱯᱮᱱ ᱫᱤᱱ ᱨᱮ ᱱᱚᱝᱠᱟᱱ ᱡᱩᱫᱤ ᱟᱵᱚ ᱵᱚᱱ ᱠᱟᱹᱢᱤᱭᱟ ᱛᱟᱦᱚᱞᱮ ᱟᱹᱰᱤ ᱢᱟᱨᱟᱝ ᱵᱚᱱ ᱠᱟᱹᱭᱟᱵᱚᱱ ᱱᱚᱣᱟ ᱫᱚ
ᱮᱠᱫᱚᱢ ᱟᱫᱚ ᱚᱱᱮ ᱚᱱᱟ ᱜᱮ ᱞᱟᱦᱟ ᱥᱮᱱ ᱤᱧ ᱞᱟᱹᱭ ᱤᱫᱤ ᱞᱮᱜᱮ ᱡᱮ ᱱᱤᱛᱚᱜ ᱚᱱᱮ ᱚᱱᱠᱟᱱᱟᱜ ᱟᱵᱚᱣᱟᱜ ᱯᱚᱨᱤᱥᱛᱷᱤᱛᱤ ᱱᱤᱛᱚᱜ ᱡᱟᱦᱟᱸᱭ ᱠᱚᱫᱚ ᱱᱤᱭᱟᱹ ᱜᱮ ᱯᱷᱟᱥᱴ ᱡᱮᱱᱟᱨᱮᱥᱚᱱ ᱠᱟᱱᱟ ᱡᱟᱦᱟᱸᱭ ᱫᱚ ᱚᱞᱚᱜ ᱯᱟᱲᱦᱟᱜ ᱠᱚ ᱪᱮᱫ ᱮᱫᱟ ᱩᱱᱤ ᱫᱚ ᱟᱨ ᱡᱟᱦᱟᱸᱭ ᱨᱮᱱ ᱫᱚ ᱢᱟᱱᱮ ᱫᱚᱢᱮ ᱮᱴᱟᱜ ᱡᱟᱹᱛᱤ ᱡᱟᱦᱟᱸᱭ ᱫᱚ ᱟᱹᱰᱤ ᱜᱟᱱ ᱠᱚ ᱞᱟᱦᱟ ᱜᱮᱭᱟ ᱩᱱᱠᱩ ᱨᱮᱱ ᱫᱚ ᱚᱱᱟ ᱫᱚ ᱥᱟᱛ ᱟᱴ ᱡᱮᱱᱟᱨᱮᱥᱮᱱ ᱫᱚᱥ ᱡᱮᱱᱟᱨᱮᱥᱮᱱ ᱠᱚ ᱯᱟᱲᱦᱟᱜ ᱠᱟᱱ ᱛᱟᱠᱚᱣᱟ ᱛᱚ ᱩᱱᱤ ᱜᱤᱫᱽᱨᱟᱹᱣ ᱟᱜ ᱢᱤᱫᱴᱤᱡ ᱞᱮᱵᱮᱞ ᱚᱞᱚᱜ ᱯᱟᱲᱦᱟᱜ ᱨᱮᱱᱟᱜ ᱛᱤᱱᱟᱹᱜ ᱦᱟᱭ ᱛᱟᱭᱟ ᱟᱨ ᱡᱟᱦᱟᱸᱭ ᱱᱤᱛᱚᱜ ᱯᱷᱟᱥᱴ ᱡᱮᱱᱟᱨᱮᱥᱮᱱ ᱛᱟᱭ
ᱩᱱᱤ ᱜᱤᱫᱽᱨᱟᱹᱣᱟᱜ ᱡᱟᱦᱟᱸ ᱚᱞᱚᱜ ᱯᱟᱲᱦᱟᱜ ᱨᱮᱱᱟᱜ ᱞᱮᱵᱮᱞ ᱩᱱᱠᱤᱱ ᱵᱟᱨᱭᱟ ᱢᱚᱫᱽᱫᱷᱮ ᱨᱮ ᱛᱤᱱᱟᱹᱜ ᱛᱚᱯᱷᱟᱛ ᱢᱮᱱᱟᱜᱼᱟ ᱟᱢ ᱜᱚᱢᱠᱮᱢ ᱵᱩᱡᱷᱟᱹᱣ ᱫᱟᱲᱮᱭᱟᱜ ᱠᱟᱱᱟ
ᱦᱮᱸ ᱦᱮᱸ ᱟᱨ ᱟᱵᱚ ᱵᱚᱱ ᱧᱮᱞ ᱜᱮᱭᱟ ᱦᱚᱸᱜ-ᱚᱭ ᱡᱟᱦᱟᱸᱭ ᱚᱞᱚᱜ ᱯᱟᱲᱦᱟᱣ ᱨᱮᱱ ᱡᱟᱦᱟᱸᱭ ᱦᱳᱭᱛᱚ ᱪᱟᱹᱠᱨᱤᱭᱟᱭ ᱮᱸ ᱟᱡ ᱵᱟᱵᱟ ᱟᱡ ᱟᱭᱳ ᱠᱤᱱ ᱡᱟᱦᱟᱸᱭ ᱠᱤᱱ ᱪᱟᱹᱠᱨᱤᱭᱟ ᱩᱱᱤ ᱨᱮᱱᱼᱼ
ᱦᱩᱸ ᱦᱮᱞᱳ᱾ ᱦᱮᱞᱳ᱾ ᱜᱚᱢᱠᱮ ᱦᱮᱞᱳ
ᱦᱮᱸ ᱩᱱᱤ ᱩᱱᱤᱭᱟᱜ ᱚᱞᱚᱜ ᱯᱟᱲᱦᱟᱣ ᱫᱚ ᱠᱤᱱᱛᱩ ᱟᱹᱰᱤ ᱞᱟᱦᱟ ᱥᱮᱫ ᱪᱟᱞᱟᱜ ᱠᱟᱱ ᱛᱟᱭᱟ ᱪᱮᱫᱟᱜ ᱥᱮ ᱩᱱᱤ ᱫᱚ ᱟᱭᱳ ᱵᱟᱵᱟ ᱴᱷᱮᱱ ᱠᱷᱚᱱ ᱴᱟᱠᱟ ᱯᱩᱭᱥᱟᱹ ᱛᱮ ᱴᱟᱠᱟ ᱯᱩᱭᱥᱟᱹ ᱛᱮ ᱩᱱᱤ ᱫᱚ ᱚᱸᱰᱮ ᱠᱷᱚᱱ ᱠᱤᱱ ᱨᱟᱠᱟᱵ ᱤᱫᱤᱼᱼ ᱥᱮ ᱠᱤᱱ ᱞᱟᱦᱟ ᱤᱫᱤ ᱮᱠᱟᱱᱟ ᱟᱨ ᱡᱟᱦᱟᱸ ᱱᱚᱝᱠᱟ ᱨᱮᱸᱜᱮᱡ ᱚᱲᱟᱜ ᱨᱮᱱ ᱦᱚᱲ ᱮᱸ ᱚᱱᱠᱟ ᱨᱮᱸᱜᱮᱡ ᱚᱲᱟᱜ ᱨᱮᱱ ᱦᱚᱯᱚᱱ ᱠᱚ ᱩᱱᱠᱩ ᱫᱚ ᱟᱫᱚ ᱚᱝᱠᱟᱼᱼ ᱴᱟᱠᱟ ᱯᱚᱭᱥᱟ ᱡᱟᱞᱟ ᱛᱮ ᱚᱠᱚᱭ ᱠᱚᱫᱚ ᱚᱞᱚᱜ ᱯᱟᱲᱦᱟᱣ ᱥᱮᱫ ᱦᱚᱸ ᱵᱟᱠᱚ ᱞᱟᱦᱟ ᱫᱟᱲᱮᱭᱟᱜ ᱠᱟᱱᱟ ᱦᱚᱸᱜ-ᱚ ᱱᱚᱝᱠᱟ ᱧᱮᱞᱚᱜᱚᱜ ᱠᱟᱱᱟ ᱟᱵᱚᱣᱟᱜ ᱦᱚᱸᱜ-ᱚᱭ ᱡᱟᱦᱟᱸ ᱥᱟᱱᱛᱟᱲ ᱥᱚᱢᱟᱡᱽ ᱨᱮ
ᱚᱱᱟᱴᱟᱜ ᱜᱮᱛᱚ ᱡᱟᱹᱥᱛᱤ ᱥᱮᱲᱚᱜ ᱠᱟᱱᱟ ᱟᱫᱚᱼᱼ ᱟᱫᱚ ᱟᱵᱚ ᱫᱚ ᱵᱟᱹᱧ ᱞᱟᱹᱭᱟᱫ ᱢᱮᱭᱟ ᱡᱮ ᱟᱵᱚᱨᱮᱱ ᱫᱚ ᱠᱤᱪᱷᱩ ᱫᱚ ᱯᱷᱟᱥᱴ ᱡᱮᱱᱟᱨᱮᱥᱮᱱ ᱠᱟᱱᱟ ᱠᱚ, ᱠᱤᱪᱷᱩ ᱫᱚ ᱥᱮᱠᱮᱱ ᱡᱮᱱᱟᱨᱮᱥᱮᱱ ᱠᱟᱱᱟ ᱠᱚ᱾
ᱛᱚ ᱩᱱᱠᱩ ᱨᱮᱱ ᱡᱟᱦᱟᱸᱭ ᱯᱷᱟᱥᱴ ᱡᱮᱱᱟᱨᱮᱥᱮᱱ ᱠᱟᱱᱟ ᱠᱚ ᱩᱱᱠᱩ ᱨᱮᱱ ᱫᱚ ᱡᱟᱦᱟᱸᱭ ᱢᱟᱱᱮ ᱮᱜᱟ ᱮᱜᱟᱛ ᱟᱯᱟᱛ ᱩᱱᱠᱩ ᱫᱚ ᱚᱞᱚᱜ ᱯᱟᱲᱦᱟᱜ ᱵᱟᱠᱚ ᱯᱟᱲᱦᱟᱣᱫᱟ ᱱᱚᱝᱠᱟ᱾ ᱠᱚ ᱪᱮᱫ ᱠᱟᱫᱟ ᱚᱱᱟ ᱡᱟᱦᱟᱸ ᱜᱩᱨᱩᱛᱛᱚ ᱢᱮᱱᱟᱜᱼᱟ ᱡᱮ ᱚᱱᱟ ᱨᱮᱱᱟᱜ ᱡᱟᱦᱟᱸ ᱦᱟᱢᱟᱞ ᱱᱤᱭᱟᱹ ᱠᱟᱨ ᱚᱠ ᱚᱠᱛᱚ ᱨᱮ ᱡᱮ ᱚᱞᱚᱜ ᱯᱟᱲᱦᱟᱣ ᱛᱤᱱᱟᱹᱜ ᱞᱟᱹᱠᱛᱤ ᱠᱟᱱᱟ ᱢᱤᱫᱴᱟᱝ ᱜᱤᱫᱽᱨᱟᱹ ᱞᱟᱹᱜᱤᱫ ᱥᱮ ᱢᱤᱫᱴᱟᱝ ᱚᱲᱟᱜ ᱞᱟᱹᱜᱤᱫ ᱥᱮ ᱢᱤᱫᱴᱟᱝ ᱥᱚᱢᱟᱡᱽ ᱞᱟᱹᱜᱤᱫ ᱚᱱᱟ ᱫᱚ ᱵᱟᱠᱚ ᱵᱩᱡᱷᱟᱹᱣ ᱫᱟᱲᱮ ᱠᱟᱜ-ᱟ᱾
ᱦᱳᱭ᱾
ᱠᱤᱱᱛᱩ ᱡᱮᱨᱚᱠᱚᱢ ᱜᱚᱢᱠᱮ ᱟᱢᱮᱢ ᱞᱟᱹᱭ ᱠᱮᱜ-ᱟ᱾ ᱟᱢ ᱫᱚᱢ ᱵᱩᱡᱷᱟᱹᱣ ᱠᱟᱫ ᱛᱮᱢ ᱞᱟᱹᱭ ᱠᱮᱫᱟ ᱡᱮ ᱟᱢᱤᱡ ᱜᱤᱫᱽᱨᱟᱹ ᱫᱚ ᱱᱚᱣᱟ ᱛᱮᱫᱚ ᱵᱟᱢ ᱠᱚᱢᱛᱤᱭᱟ ᱦᱟᱸᱜ ᱚᱞᱚᱜ ᱯᱟᱲᱦᱟᱣ ᱛᱮᱫᱚ ᱡᱟᱦᱟᱸ ᱛᱤᱱᱟᱹᱜ ᱨᱮᱦᱚᱸ ᱦᱮᱸ ᱥᱮ᱾
ᱦᱳᱭ ᱟᱫᱚ ᱟᱪᱪᱷᱟᱼᱼ
ᱦᱮᱸ ᱜᱚᱝᱠᱮ ᱞᱟᱹᱭ ᱢᱮ᱾
ᱦᱮᱸ ᱤᱧᱤᱧ ᱞᱟᱹᱭᱫᱟ ᱦᱚᱸᱜᱼᱚᱭ ᱡᱟᱦᱟᱸ ᱤᱭᱟᱹ ᱦᱚᱸᱜᱼᱚᱭ ᱡᱟᱦᱟᱸ ᱟᱵᱚᱨᱮᱱ ᱠᱩᱲᱤ ᱜᱤᱫᱽᱨᱟᱹ ᱠᱚ ᱢᱮᱱᱟᱜ ᱠᱚᱣᱟ, ᱩᱱᱠᱩ ᱠᱩᱲᱤ ᱜᱤᱫᱽᱨᱟᱹ ᱚᱞᱚᱜ ᱯᱟᱲᱦᱟᱣ ᱤᱫᱤ ᱠᱟᱛᱮ ᱩᱱᱠᱩᱣᱟᱜ ᱮᱱᱮᱢ ᱠᱟᱹᱴᱤᱡ ᱡᱩᱫᱤᱢ ᱞᱟᱹᱭ ᱫᱟᱲᱮᱜ ᱠᱷᱟᱱ ᱫᱚ ᱮᱸ ᱱᱟᱯᱟᱭ ᱠᱚᱜ ᱜᱮᱭᱟᱢ᱾
ᱚᱸᱜ, ᱡᱟᱦᱟᱸ ᱛᱤᱱᱟᱹᱜ ᱜᱮ ᱢᱟᱨᱟᱝ ᱢᱟᱨᱟᱝ ᱡᱟᱦᱟᱸᱭ ᱵᱮᱠᱛᱤ ᱛᱚᱠᱚ ᱛᱟᱦᱮᱸ ᱠᱟᱱᱟ ᱟᱵᱣᱟᱜ ᱤᱛᱤᱦᱟᱥ ᱠᱚᱨᱮ ᱧᱩᱛᱩᱢ ᱠᱚᱫᱚ ᱤᱧ ᱦᱚᱸ ᱴᱷᱤᱠ ᱵᱟᱹᱧ ᱩᱭᱦᱟᱹᱨ ᱮᱫ ᱛᱟᱠᱚᱣᱟ ᱾
ᱛᱚ ᱥᱟᱢᱤ ᱵᱤᱵᱮᱠᱟᱱᱚᱱᱫᱚ ᱠᱤ ᱵᱤᱫᱫᱟᱥᱟᱜᱚᱨ ᱱᱚᱠᱩ ᱠᱚᱫᱚ ᱡᱚ ᱴᱷᱤᱠ ᱤᱧ ᱦᱚᱸ ᱵᱟᱹᱧ ᱞᱟᱹᱭ ᱫᱟᱲᱮᱭᱟᱜ ᱠᱟᱱᱟ ᱤᱧᱟᱜ ᱱᱤᱭᱟᱹ ᱚᱠᱛᱚ ᱨᱮ ᱩᱭᱦᱟᱹᱨ ᱵᱟᱹ ᱧᱟᱢ ᱮᱫᱟ ᱠᱤᱱᱛᱩ ᱱᱩᱠᱩ ᱠᱚ ᱞᱟᱹᱭ ᱠᱮᱫᱟ᱾ ᱢᱤᱫᱴᱟᱝ ᱥᱚᱢᱟᱡᱽ ᱢᱤᱫᱴᱟᱝ ᱫᱤᱥᱚᱢ ᱛᱚᱠᱷᱚᱱ ᱜᱮ ᱞᱟᱦᱟᱜ ᱟᱭ ᱵᱮᱥ ᱵᱷᱟᱵᱛᱮ, ᱡᱚᱠᱷᱚᱱ ᱚᱱᱟ ᱥᱚᱢᱟᱡᱽ ᱨᱮᱱ ᱥᱩᱫᱷᱩ ᱠᱚᱲᱟ ᱜᱤᱫᱽᱨᱟᱹ ᱫᱚ ᱵᱟᱝ ᱠᱩᱲᱤ ᱜᱤᱫᱽᱨᱟᱹ ᱦᱚᱸᱠᱚ ᱥᱮᱪᱮᱫᱚᱜ-ᱟ ᱠᱚ ᱟᱨ ᱠᱚ ᱚᱞᱚᱜ ᱯᱟᱲᱦᱟᱣ ᱛᱮᱠᱚ ᱞᱟᱦᱟ ᱟᱠᱚ ᱛᱚᱵᱮ ᱟᱱᱟᱜ ᱜᱮ ᱢᱤᱫᱴᱟᱝ ᱥᱚᱢᱟᱡᱽ ᱟᱹᱰᱤ ᱱᱟᱯᱟᱭ ᱛᱮ ᱪᱟᱞᱟᱜ᱾ ᱧᱮᱞᱟᱢ ᱡᱟᱦᱟᱸᱭ ᱚᱲᱟᱜ ᱨᱤᱱᱤᱡ ᱠᱩᱲᱤ ᱦᱚᱯᱚᱱ ᱫᱚ ᱠᱟᱹᱴᱤᱡ ᱛᱚ, ᱢᱟᱱᱮ ᱚᱞᱚᱜ ᱯᱟᱲᱦᱟᱣ ᱥᱩᱢᱚᱱ ᱫᱚ ᱵᱟᱝ ᱵᱩᱫᱫᱷᱤ ᱜᱮᱭᱟᱱ ᱛᱚ ᱱᱟᱯᱟᱭ ᱜᱮᱭᱟ ᱥᱮ ᱚᱱᱟ ᱥᱚᱝᱥᱟᱨ ᱫᱚ ᱛᱚ ᱟᱹᱰᱤ ᱱᱟᱯᱟᱭ ᱪᱟᱞᱟᱜᱼᱟ᱾ ᱠᱤᱱᱛᱩ ᱢᱟᱱᱮ ᱡᱟᱦᱟ ᱠᱚᱲᱟ ᱦᱚᱯᱚᱱ ᱫᱚ ᱡᱟᱦᱟᱸ ᱞᱮᱠᱟᱭ ᱨᱮᱦᱚᱸ ᱡᱚᱫᱤ ᱠᱩᱲᱤ ᱜᱤᱫᱽᱨᱟᱹ ᱵᱷᱟᱹᱜᱤ ᱜᱮᱭᱟ ᱛᱚ ᱥᱚᱝᱥᱟᱨ ᱱᱟᱯᱟᱭ ᱛᱮ ᱪᱟᱞᱟᱜᱼᱟ ᱠᱤᱱᱛᱩ ᱡᱩᱫᱤ ᱠᱩᱲᱤ ᱜᱤᱫᱽᱨᱟᱹ ᱵᱟᱭ ᱵᱷᱟᱹᱜᱤᱭᱟ ᱠᱚᱲᱟ ᱜᱤᱫᱽᱨᱟᱹ ᱡᱟᱦᱟᱸ ᱛᱤᱱᱟᱹᱜ ᱵᱷᱟᱹᱜᱤ ᱨᱮᱦᱚᱸ ᱚᱱᱟ ᱥᱚᱝᱥᱟᱨ ᱫᱚ ᱱᱟᱯᱟᱭ ᱫᱚ ᱵᱟᱝ ᱪᱟᱞᱟᱜᱼᱟ ᱡᱟᱦᱟᱱᱟᱜ ᱵᱟᱝ ᱡᱟᱦᱟᱸ ᱮᱴᱠᱮᱴᱚᱬᱮ ᱛᱤᱸᱜᱩᱱ ᱜᱮᱭᱟ ᱚᱱᱟ ᱨᱮ
ᱟᱫᱚ ᱡᱮᱞᱮᱠᱟ ᱟᱠᱟᱱᱟ
ᱦᱳᱭ
ᱟᱫᱚ ᱦᱚᱜᱼᱚᱸᱭ ᱟᱵᱚ ᱵᱚᱱ ᱧᱮᱞᱮᱫ ᱜᱮᱭᱟ ᱦᱚᱜᱼᱚᱸᱭ ᱟᱵᱚ ᱫᱚᱵᱚᱱ ᱞᱟᱹᱭᱟ ᱡᱮ ᱠᱩᱲᱤ ᱜᱤᱫᱽᱨᱟᱹ ᱠᱟᱱᱟᱭ ᱱᱩᱭ ᱫᱚ ᱯᱚᱨᱮᱨ ᱚᱲᱟᱜ ᱨᱮ ᱠᱷᱟᱱ ᱪᱩᱞᱦᱟᱹᱭ ᱚᱝᱼᱟ ᱥᱮ ᱫᱟᱠᱟᱭ ᱤᱥᱤᱱᱟ ᱯᱚᱨᱮᱨ ᱚᱲᱟᱜ ᱪᱟᱞᱟᱜᱼᱟ ᱢᱤᱫ ᱫᱤᱱ ᱵᱟ ᱢᱤᱫ ᱫᱤᱱ ᱫᱚ ᱠᱩᱲᱤ ᱜᱤᱫᱽᱨᱟᱹ ᱫᱚ ᱜᱚᱝ ᱛᱮᱜᱮ ᱦᱳᱭ ᱟᱵᱚᱱ ᱜᱮᱭᱟ ᱛᱟᱦᱚᱞᱮ ᱱᱚᱜ ᱚᱱᱠᱟᱱ ᱛᱟᱞᱟᱨᱮ ᱛᱟᱦᱚᱞᱮ ᱠᱩᱲᱤ ᱜᱤᱫᱽᱨᱟᱹ ᱫᱚ ᱟᱫᱚ ᱟᱵᱚ ᱫᱚ ᱦᱚᱜ ᱚᱝᱠᱟ ᱵᱟᱵᱚᱱ ᱢᱚᱱᱮᱭᱟᱠᱚ ᱠᱟᱱᱟ ᱡᱮ ᱱᱩᱠᱩ ᱫᱚ ᱯᱟᱲᱦᱟᱣ ᱥᱮᱪᱮᱫ ᱞᱟᱹᱠᱛᱤ ᱠᱟᱱ ᱛᱟᱠᱚᱣᱟ ᱟᱫᱚ ᱩᱱᱤ ᱫᱚ ᱠᱩᱲᱤ ᱜᱤᱫᱽᱨᱟᱹ ᱠᱟᱱᱟᱭ ᱟᱫᱚ ᱦᱟᱨᱟ ᱵᱩᱨᱩ ᱞᱮᱱᱠᱷᱟᱱ ᱟᱫᱚ ᱠᱷᱟᱡ ᱟᱵᱚ ᱴᱷᱮᱱ ᱢᱟ ᱵᱟᱭ ᱛᱟᱦᱮᱱᱟᱭ ᱩᱱᱤ ᱫᱚ ᱵᱟᱠᱷᱟᱡ ᱛᱟᱦᱮᱱᱟᱭ ᱡᱟᱶᱟᱭ ᱚᱲᱟᱜ ᱨᱮ ᱛᱟᱦᱚᱞᱮ ᱚᱱᱟ ᱛᱟᱞᱟᱛᱮ ᱟᱵᱚ ᱫᱚ ᱠᱩᱲᱤ ᱜᱤᱫᱽᱨᱟᱹ ᱪᱮᱛᱟᱱ ᱫᱚ ᱟᱫᱚ ᱦᱚᱜᱼᱚᱸᱭ ᱱᱚᱝᱠᱟ ᱫᱟᱭᱟ ᱫᱩᱞᱟᱹᱲ ᱫᱚ ᱟᱵᱚᱣᱟᱜ ᱫᱚ ᱵᱟᱹᱱᱩᱜ ᱛᱟᱵᱚᱱᱟ ᱥᱮ ᱚᱠᱟ ᱚᱠᱟ ᱚᱠᱟ ᱚᱠᱟ ᱦᱮᱸ ᱚᱠᱟ ᱚᱠᱟ ᱚᱲᱟᱜ ᱫᱩᱣᱟᱹᱨ ᱠᱚᱨᱮ ᱫᱚ ᱦᱚᱜ ᱚᱝᱠᱟ ᱠᱩᱲᱤ ᱜᱤᱫᱽᱨᱟᱹ ᱪᱮᱛᱟᱱ ᱫᱟᱭᱟ ᱫᱩᱞᱟᱹᱲ ᱫᱚ ᱥᱟᱹᱨᱤᱜᱮ ᱠᱟᱹᱴᱤᱡ ᱤᱭᱟᱹ ᱧᱮᱞᱚᱜ ᱠᱟᱱᱟ
ᱛᱚ ᱱᱚᱰᱮ ᱤᱧ ᱢᱤᱴᱤᱡ ᱠᱟᱛᱷᱟᱧ ᱞᱟᱹᱭᱮᱫᱟ ᱦᱟᱸᱜ ᱴᱷᱤᱠ ᱠᱟᱛᱷᱟ ᱜᱮᱢ ᱞᱟᱹᱭ ᱠᱮᱫᱟ ᱟᱵᱚᱨᱮᱱ ᱠᱩᱲᱤ ᱜᱤᱫᱽᱨᱟᱹ ᱚᱱᱟ ᱵᱟᱵᱚᱱ ᱱᱚᱡᱚᱨ ᱟᱠᱚ ᱠᱟᱱᱟ ᱛᱚ ᱢᱚᱱᱮ ᱠᱟᱜ ᱢᱮ ᱤᱻᱧᱤᱡ ᱢᱤᱫᱴᱤᱡ ᱠᱩᱲᱤ ᱜᱤᱫᱽᱨᱟᱹ ᱤᱧ ᱡᱩᱫᱤ ᱚᱞᱚᱜ ᱯᱟᱲᱦᱟᱜ ᱵᱟᱹᱧ ᱪᱮᱫ ᱟᱫᱮᱭᱟ ᱥᱮ ᱚᱱᱠᱟ ᱵᱮᱥ ᱞᱮᱠᱟ ᱵᱟᱹᱧ ᱪᱮᱫ ᱟᱫᱮᱭᱟ ᱩᱱᱤ ᱡᱩᱫᱤ ᱡᱟᱶᱟᱭ ᱚᱲᱟᱜ ᱪᱟᱞᱟᱜᱼᱟᱭ ᱩᱱᱤ ᱠᱤᱱᱛᱩ ᱢᱟᱱᱮ ᱩᱱᱤ ᱫᱚᱠᱚ ᱦᱟᱨᱠᱮᱛ ᱫᱟᱲᱮᱭᱟᱠᱚ ᱥᱟᱥᱮᱛ ᱫᱟᱲᱮᱭᱟ ᱠᱟᱨᱚᱱ ᱩᱱᱤᱭᱟᱜ ᱚᱱᱟ ᱢᱤᱫᱴᱤᱡ ᱱᱤᱡᱮᱨᱟᱜ ᱡᱟᱦᱟᱢ ᱡᱚᱠᱷᱚᱱ ᱵᱷᱮᱞᱩ ᱛᱟᱦᱮᱱ ᱛᱟᱢᱟ ᱡᱟᱦᱟᱸᱭ ᱜᱮ ᱛᱚᱠᱷᱚᱱ ᱫᱚ ᱥᱚᱢᱢᱟᱱ ᱟᱢᱟᱭ ᱟᱢ ᱡᱚᱫᱤ ᱚᱞᱚᱜ ᱯᱟᱲᱦᱟᱜ ᱵᱟᱲᱟᱭ ᱟᱢ ᱡᱚᱫᱤ ᱪᱟᱹᱠᱨᱤ ᱠᱷᱟᱱᱮᱢ ᱛᱚᱠᱷᱚᱱ ᱢᱟ ᱟᱨᱚ ᱵᱷᱟᱹᱜᱤ ᱢᱟᱱᱮ ᱟᱢ ᱡᱟᱶᱟᱭ ᱥᱮ ᱛᱟᱠᱚ ᱚᱲᱟᱜ ᱨᱮᱱ ᱦᱚᱲ ᱵᱤᱱᱟᱹ ᱫᱳᱥᱛᱮ ᱦᱚᱴᱟᱛ ᱢᱮᱱᱛᱮ ᱡᱟᱦᱟᱱᱟᱜ ᱵᱟᱠᱚ ᱞᱟᱹᱭ ᱫᱟᱲᱮᱭᱟᱢᱟ ᱠᱚ ᱠᱤᱱᱛᱩ ᱟᱢ ᱡᱩᱫᱤ ᱵᱳᱠᱟ ᱜᱮᱭᱟᱢ ᱚᱞᱚᱜ ᱚᱞᱚᱜ ᱵᱟᱢ ᱵᱟᱲᱟᱭᱟ ᱛᱚᱠᱷᱚᱱ ᱫᱚ ᱟᱢ ᱪᱮᱛᱟᱱ ᱨᱮ ᱠᱟᱛᱷᱟ ᱠᱚ ᱞᱟᱹᱭᱟ ᱟᱢ ᱪᱮᱛᱟᱱ ᱨᱮ ᱛᱤ ᱦᱚᱸᱠᱚ ᱛᱩᱞ ᱫᱟᱲᱮᱭᱟᱜᱼᱟ ᱠᱚ ᱠᱟᱨᱚᱱ ᱟᱢᱟᱜ ᱠᱟᱨᱚᱱ ᱢᱟᱱᱮ ᱡᱩᱫᱤ ᱤᱧ ᱠᱩᱲᱤ ᱜᱤᱫᱽᱨᱟᱹ ᱚᱱᱟ ᱵᱷᱮᱞᱩ ᱴᱟᱜ ᱵᱟᱹᱧ ᱚᱱᱠᱟ ᱵᱟᱹᱧ ᱛᱮᱭᱟᱨ ᱠᱟᱫᱮᱭᱟ ᱚᱱᱟ ᱵᱷᱮᱞᱩ ᱡᱩᱫᱤ ᱵᱟᱹᱱᱩᱜ ᱛᱟᱭᱟ ᱛᱟᱦᱚᱞᱮ ᱩᱱᱤ ᱫᱚ ᱚᱱᱟ ᱢᱟᱹᱱ ᱴᱟᱜ ᱜᱮ ᱵᱟᱭ ᱧᱟᱢᱟ ᱟᱭᱟᱡ ᱥᱚᱝᱥᱟᱨ ᱪᱟᱞᱟᱣ ᱠᱟᱛᱮ
ᱠᱤᱱᱛᱩ ᱡᱩᱫᱤ ᱚᱱᱟ ᱵᱷᱟᱹᱜᱤ ᱞᱮᱠᱟ ᱚᱞᱚᱜ ᱯᱟᱲᱦᱟᱜ ᱪᱮᱫ ᱥᱮᱪᱮᱫ ᱨᱮ ᱛᱟᱦᱮᱱᱟ ᱛᱚ ᱩᱱᱤ ᱫᱚ ᱚᱱᱟ ᱢᱟᱹᱱ ᱧᱟᱢᱟᱭ ᱡᱟᱦᱟᱸᱭ ᱦᱚᱴᱟᱛ ᱢᱮᱱᱛᱮ ᱡᱟᱦᱟᱱᱟᱜ ᱵᱟᱠᱚ ᱞᱟᱹᱭ ᱫᱟᱲᱮᱭᱟᱭᱟ ᱠᱚ
ᱦᱳᱭ ᱚᱱᱠᱟ ᱞᱮᱠᱟᱜᱮ ᱚᱱᱟ ᱯᱳᱭᱞᱳ ᱨᱮ ᱡᱟᱦᱟᱸ ᱠᱟᱛᱷᱟ ᱵᱟᱹᱧ ᱞᱟᱹᱭ ᱠᱮᱜᱼᱟ ᱚᱱᱟ ᱚᱞᱚᱜ ᱯᱟᱲᱦᱟᱣ ᱫᱚ ᱥᱟᱹᱨᱤᱜᱮ ᱢᱤᱫᱴᱟᱝ ᱢᱮᱫ ᱫᱤᱥᱟᱹ ᱠᱟᱱᱟ ᱟᱢ ᱟᱢᱮᱢ ᱟᱢᱮᱢ ᱫᱤᱥᱟᱹ ᱫᱟᱲᱮᱭᱟᱜᱼᱟ ᱡᱮ ᱱᱚᱰᱮ ᱫᱚ ᱱᱚᱣᱟ ᱫᱚ ᱵᱷᱩᱞ ᱠᱟᱱᱟ ᱢᱤᱫᱴᱟᱝ ᱟᱵᱚ ᱢᱮᱫ ᱱᱚᱣᱟ ᱫᱚ ᱥᱮ ᱵᱟᱹᱲᱤᱡ ᱠᱟᱱᱟ ᱱᱚᱣᱟ ᱟᱢᱮᱢ ᱫᱤᱥᱟᱹ ᱫᱟᱲᱮᱭᱟᱜᱼᱟ ᱵᱟᱠᱷᱟᱱ ᱫᱚ ᱢᱤᱫᱴᱟᱝ ᱟᱵᱚ